ᱦᱮᱞᱳᱣ
ᱦᱮ ᱜᱚᱝᱠᱮ ᱟ. ᱞᱤᱧᱟᱜ ᱨᱚᱲ ᱵᱮᱱ ᱟᱡᱚᱢ ᱫᱟ
ᱦᱚ ᱟᱡᱚᱢ ᱧᱟᱢᱚᱜ ᱠᱟᱱᱟ
ᱛᱚ ᱜᱚᱢᱠᱮ ᱪᱮᱫ ᱞᱮᱠᱟ ᱢᱮᱱᱟᱜ ᱵᱤᱱᱟ
ᱦᱮ ᱢᱚᱴᱟᱢᱩᱴᱤ ᱱᱟᱯᱟᱭ ᱜᱮ ᱢᱮᱱᱟᱜ ᱞᱤᱧᱟ
ᱛᱚ ᱜᱚᱝᱠᱮ ᱡᱚᱢ ᱵᱟᱲᱟ ᱦᱩᱭᱱᱟ
ᱦᱮ ᱡᱚᱢ ᱠᱚᱫᱚ ᱦᱩᱭ ᱠᱟᱱᱟ ᱮᱱᱟᱝ ᱨᱮᱜᱮ ᱡᱚᱢ ᱠᱟᱛᱮ
ᱦᱮ ᱜᱚᱢᱠᱮ ᱱᱚᱜ-ᱚᱭ ᱟᱹᱞᱤᱧ ᱦᱚ ᱡᱚᱢ ᱠᱟᱛᱮ ᱫᱚ ᱮᱱᱟᱱ ᱠᱷᱚᱱ ᱞᱤᱧ ᱫᱩᱲᱩᱵ ᱠᱟᱱᱟ ᱟᱹᱰᱤ ᱱᱟᱯᱟᱭ ᱛᱟᱦᱞᱮ ᱜᱚᱢᱠᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱛᱟᱦᱚᱞᱮ ᱾
ᱱᱮᱴᱳᱣᱟᱨᱠ ᱠᱚ ᱢᱟᱡᱷᱮ ᱢᱟᱡᱷᱮ ᱯᱨᱚᱵᱞᱮᱢ ᱮᱫᱟ ᱥᱮ᱾ ᱡᱟᱨ ᱡᱚᱱᱚ ᱥᱚᱢᱚᱥᱟ ᱟᱹᱰᱤᱜᱟᱱ ᱛᱮᱭᱟᱨᱚᱜ ᱠᱟᱱᱟ ᱱᱚᱣᱟ ᱠᱚᱨᱮᱱᱟᱜ᱾
ᱛᱟᱦᱚᱞᱮ ᱜᱚᱝᱠᱮ ᱚᱱᱛᱮ ᱢᱟ ᱫᱟᱜ ᱞᱮᱠᱷᱟᱱ ᱢᱟ ᱟᱨᱚ ᱥᱚᱢᱚᱥᱟ ᱛᱮᱭᱟᱨᱚᱜᱼᱟ᱾
ᱟᱞᱮᱥᱮᱱ, ᱟᱞᱮ ᱥᱮᱱ ᱛᱚ,
ᱦᱮᱸ ᱦᱮᱸ ᱜᱚᱝᱠᱮ ᱟᱯᱮ ᱥᱮᱱ ᱫᱟᱜ ᱞᱮᱠᱷᱟᱱᱤ ᱚᱱᱠᱟ ᱞᱟᱭᱤᱱ ᱠᱚᱭ ᱫᱟᱹᱲᱟ ᱚᱱᱠᱟ ᱱᱮᱴᱳᱣᱟᱨᱠ ᱯᱨᱚᱵᱽᱞᱮᱢ ᱾
ᱵᱟᱝᱟ ᱞᱟᱭᱤᱱ ᱠᱚᱫᱚ ᱵᱟᱭ ᱫᱟᱹᱲ ᱜᱮᱭᱟ ᱾ ᱞᱟᱭᱤᱱ ᱫᱚ ᱛᱟᱦᱮᱱ ᱜᱮᱭᱟ ᱵᱟᱝᱟ ᱾
ᱟᱪᱷᱟ ᱟᱪᱷᱟ ᱾
ᱦᱩᱰᱩᱨ ᱵᱤᱡᱽᱞᱤ ᱞᱮᱠᱷᱟᱱ ᱜᱮ ᱫᱟᱹᱲᱲᱟ ᱟᱨ ᱦᱚᱭ ᱧᱚᱜ ᱞᱮᱠᱷᱟᱱ ᱜᱮ ᱫᱟᱹᱲᱲᱟ ᱾ ᱟᱨ ᱵᱟᱝᱠᱷᱟᱱ ᱫᱚ ᱞᱟᱭᱤᱱ ᱠᱚᱫᱚ ᱤᱡᱤ ᱧᱚᱜ ᱜᱮ ᱫᱟᱲᱟᱜ ᱜᱮ ᱛᱮᱦᱮᱧ ᱟᱞᱮᱥᱮᱫ ᱫᱚ ᱵᱷᱟᱜᱤ ᱜᱮ ᱫᱟᱜ ᱠᱟᱜ ᱟᱭ ᱥᱮᱛᱟᱜ ᱠᱷᱚᱱᱮ ᱫᱟᱜ ᱞᱮᱜ ᱟ ᱛᱤᱠᱤᱱ ᱫᱟᱹᱨᱤᱡ
ᱟᱞᱮᱥᱮᱫ ᱦᱚ ᱜᱚᱢᱠᱮ ᱥᱮᱛᱟᱜ ᱠᱷᱚᱱ ᱛᱤᱠᱤᱱ ᱫᱷᱟᱹᱨᱤᱡ ᱫᱟᱜ ᱞᱮᱜ ᱟᱭ ᱱᱤᱛᱚᱜ ᱫᱚ ᱛᱷᱤᱨ ᱠᱟᱫᱟᱭ ᱱᱤᱛᱚᱝ ᱫᱚ ᱫᱤᱱ ᱫᱚ ᱢᱚᱡᱽ ᱾
ᱚᱱᱟ ᱟᱹᱭᱩᱵ ᱥᱚᱢᱚᱭ ᱦᱚᱸ ᱠᱟᱹᱡ ᱠᱟᱹᱡ ᱮ ᱡᱚᱨᱚᱞᱮᱜ ᱜᱮᱭᱟ᱾ ᱫᱤᱭᱮ ᱵᱚᱱᱫᱚ ᱤᱡᱟᱹ ᱠᱟᱜᱼᱟᱭ ᱢᱟᱱᱮ ᱵᱷᱟᱨᱤ ᱛᱮᱫᱚ ᱵᱟᱭ ᱫᱟᱜ ᱞᱮᱜᱼᱟ᱾ ᱟᱫᱚ ᱦᱟᱸᱜ ᱜᱟᱯᱟ ᱦᱟᱸᱜ ᱪᱮᱫ ᱪᱤᱠᱟᱹᱭ? ᱛᱮᱦᱮᱧ ᱜᱟᱯᱟ ᱢᱮᱭᱟᱝ ᱢᱟ ᱚᱭᱮᱫᱟᱨ ᱮᱠᱷᱚᱱ ᱠᱚ ᱞᱟᱹᱭ ᱠᱟᱜᱼᱟ ᱫᱟᱜᱽ ᱜᱮ᱾
ᱦᱮᱸ ᱦᱮᱸ ᱚᱭᱰᱟᱨ ᱨᱮ ᱮᱠᱫᱚᱢ ᱞᱟᱹᱭ ᱠᱟᱜᱼᱟ ᱠᱚ ᱫᱟᱜᱽ ᱢᱟᱭ ᱫᱟᱜᱽ ᱜᱮ᱾ ᱱᱤᱛᱚᱝ ᱟᱞᱮᱥᱮᱫ ᱠᱚ ᱞᱟᱹᱭ ᱞᱮᱠᱷᱟᱱ ᱱᱤᱛᱚᱝ ᱫᱚ ᱡᱟᱹᱯᱩᱫ ᱫᱤᱱ ᱫᱟᱜ ᱫᱤᱱ ᱠᱟᱱᱟ᱾ ᱫᱟᱜᱟᱭ ᱥᱮ ᱟᱨᱟᱢ ᱟᱨᱟᱢᱵᱚ ᱠᱟᱫᱟ ᱠᱚᱛᱚ ᱪᱟᱥ ᱠᱚ ᱾ ᱦᱮᱸ ᱦᱮᱸ ᱚᱱᱮ ᱞᱟᱹᱭᱮ ᱞᱮᱠᱟ ᱾
ᱡᱟᱹᱯᱩᱫ ᱫᱤᱱ ᱫᱚ ᱜᱚᱴᱟᱜᱮ ᱱᱤᱭᱟᱹ ᱥᱚᱢᱚᱭ ᱫᱚ ᱚᱠᱟ ᱥᱚᱭ ᱚᱠᱟ ᱥᱮᱫ ᱫᱚ ᱚᱠᱟᱞᱮᱠᱟ ᱢᱟᱱᱮ ᱱᱚᱣᱟ ᱫᱚ ᱚᱭᱮᱫ ᱪᱮᱛᱟᱱ ᱾ ᱱᱮᱛᱟᱨ ᱨᱮᱱᱟᱜ ᱥᱚᱵᱽ ᱡᱟᱭᱜᱟ ᱫᱚ ᱥᱚᱢᱟᱱ ᱫᱚ ᱵᱟᱭ ᱫᱟᱜ ᱜᱮᱭᱟ ᱛᱚ ᱾
ᱛᱚ ᱱᱤᱭᱟᱹ ᱥᱤᱡᱤᱱ ᱫᱚ ᱟᱞᱮ ᱥᱮᱫ ᱫᱚ ᱞᱟᱜᱟᱛᱟᱨ ᱾ ᱫᱤᱱ ᱨᱮ ᱢᱤᱫ ᱵᱮᱲᱟᱭ ᱫᱟᱜᱮ ᱠᱟᱱᱟ ᱱᱚᱤᱝᱠᱟ ᱥᱮᱛᱟᱜ ᱮ ᱫᱟᱜ ᱮ ᱠᱟᱱᱟ ᱵᱟᱠᱷᱟᱱ ᱛᱤᱠᱤᱱ ᱥᱮᱫ ᱵᱟᱠᱷᱟᱱ ᱟᱹᱭᱩᱵ ᱥᱮᱫ ᱾ ᱵᱟᱝᱠᱷᱟᱱ ᱚᱠᱟ ᱡᱚᱠᱷᱚᱱ ᱫᱚ ᱥᱮᱛᱟᱜ ᱦᱚᱸᱭ ᱫᱟᱜ ᱮᱫᱟ ᱟᱹᱭᱩᱵ ᱦᱚᱭ ᱫᱟᱜ ᱮᱫᱟ ᱛᱤᱠᱤᱱ ᱥᱮ ᱥᱤᱛᱩᱝ ᱾
ᱛᱳ ᱜᱚᱢᱠᱮ ᱛᱟᱦᱚᱞᱮ ᱾ ᱫᱟᱜ ᱵᱤᱱ ᱞᱟᱹᱭ ᱠᱟᱱ ᱠᱷᱟᱱ ᱛᱟᱦᱞᱮ ᱚᱱᱛᱮ ᱫᱚ ᱪᱟᱥᱵᱟᱥ ᱠᱚᱫᱚ ᱮᱦᱚᱵ ᱱᱟ ᱥᱮ ᱵᱟᱝᱟ?
ᱮ ᱤᱛᱟᱹ ᱦᱲᱟᱹ ᱠᱚ ᱜᱤᱲᱤᱭᱮᱫ ᱜᱮᱭᱟᱭ ᱾
ᱟᱪᱚᱪᱷᱟ ᱟᱪᱚᱪᱷᱟ ᱟᱪᱷᱟ ᱛᱟᱦᱚᱞᱮ ᱟᱯᱮ ᱥᱮᱫ ᱟᱹᱣᱨᱤᱜᱼᱟ ᱾
ᱟᱹᱣᱨᱤ ᱟᱹᱣᱨᱤ ᱫᱮᱨᱤᱼᱟ ᱾
ᱟᱪᱚᱪᱷᱟ ᱟᱪᱚᱪᱷᱟ ᱛᱚ ᱟᱞᱮ ᱥᱮᱫ ᱫᱚ ᱮᱦᱚᱵ ᱟᱠᱟᱱᱟ ᱾ ᱛᱚ ᱜᱚᱝᱠᱮ ᱛᱟᱦᱞᱮ ᱱᱤᱛᱚᱝ ᱠᱚᱫᱚ ᱚᱱᱠᱟ ᱪᱮᱫ ᱪᱤᱠᱟᱹ ᱦᱩᱭᱩᱜ ᱠᱟᱱᱟ ᱱᱤᱡᱮᱨᱟᱜ ᱞᱟᱭᱤᱯᱷ ᱠᱚᱨᱮ ᱾
ᱦᱮᱸ ᱱᱤᱡᱮᱨᱟᱜ ᱪᱮᱫ ᱵᱚᱞᱛᱮ ᱠᱩᱸᱫᱽᱨᱤ ᱜᱮ ᱪᱟᱥ ᱦᱩᱭ ᱟᱠᱟᱱᱟᱭ ᱯᱮ ᱠᱟᱴᱷᱟ ᱞᱮᱠᱟ ᱾ ᱟᱫᱚ ᱚᱱᱟ ᱦᱚᱸ ᱢᱟᱱᱮ ᱡᱟᱹᱯᱩᱫ ᱠᱷᱟᱹᱛᱤᱨ ᱵᱮᱥᱴᱷᱤᱠ ᱵᱟᱝ ᱦᱩᱭᱩᱜ ᱠᱟᱱᱟ ᱟᱹᱰᱤ ᱯᱨᱚᱵᱞᱮᱢᱚᱜ ᱠᱟᱱᱟ ᱾ ᱟᱨ ᱚᱲᱟᱜ ᱠᱚᱨᱮᱜ ᱜᱮ ᱱᱚᱜ-ᱚᱭ ᱫᱟᱜ ᱮᱫ ᱛᱮ ᱦᱟᱹᱠᱩ ᱠᱚᱜᱮ ᱥᱟᱵ ᱵᱟᱲᱟ ᱦᱩᱭᱩᱜ ᱠᱟᱱᱟ ᱾ ᱟᱫᱚ ᱠᱟᱹᱢᱤ ᱠᱚᱫᱚ ᱚᱱᱠᱟᱱᱟᱜ ᱫᱚ ᱟᱫᱟᱨᱥ ᱫᱚ ᱪᱮᱫ ᱦᱚᱸ ᱵᱟᱝᱜᱮ ᱾
ᱟᱹᱰᱤ ᱱᱟᱯᱟᱭ ᱠᱟᱛᱷᱟ ᱵᱮᱱ ᱞᱟᱹᱭ ᱱᱮᱛᱟᱨ ᱫᱚ ᱟᱯᱮ ᱥᱮᱫ ᱫᱚ ᱛᱟᱦᱚᱞᱮ ᱛᱚ ᱵᱷᱟᱹᱜᱮ ᱛᱟᱦᱚᱞᱮ ᱠᱩᱸᱫᱽᱨᱤ ᱪᱟᱥ ᱜᱮ ᱦᱩᱭᱩᱜ-ᱟ ᱥᱮ ᱟᱨᱦᱚᱸ ᱮᱴᱟᱜ ᱠᱚ ᱦᱩᱭᱩᱜᱼᱟ?
ᱟᱞᱮᱥᱮᱫ ᱫᱚ ᱡᱷᱚᱛᱚᱣᱟᱜ ᱜᱮ ᱪᱟᱥ ᱦᱩᱭᱩᱜ ᱠᱟᱱᱟ ᱠᱩᱸᱫᱽᱨᱤ ᱠᱚ ᱵᱮᱸᱜᱟᱲ ᱠᱚ ᱵᱷᱩᱸᱰᱤ ᱠᱚ ᱥᱚᱥᱟ ᱟᱠᱚ ᱾ ᱟᱞᱮ ᱥᱮ ᱫᱚ ᱵᱟᱲᱛᱤ ᱫᱚᱠᱚ ᱪᱟᱥᱟ ᱾ ᱥᱚᱨᱚᱥᱟ ᱟᱨ ᱱᱚᱜᱼᱚᱭ ᱵᱟᱦᱟ ᱨᱚᱡᱚᱱᱤᱜᱚᱸᱫᱷᱟ ᱾ ᱟᱨ ᱾
ᱟᱪᱪᱷᱟ ᱟᱪᱪᱷᱟ᱾
ᱱᱤᱜ ᱱᱤᱭᱟᱹ ᱠᱚᱜᱮ ᱵᱤᱥᱤ ᱠᱚ ᱪᱟᱥᱟ ᱟᱨ ᱟᱞᱮ ᱚᱲᱟᱜ ᱫᱷᱟᱨᱮ ᱫᱚ ᱵᱮᱥᱤᱨ ᱵᱷᱟᱜᱽ ᱫᱚ ᱥᱚᱥᱟ ᱠᱚ ᱪᱟᱥᱟ
ᱢᱤᱫ ᱦᱚᱲ ᱜᱮ ᱢᱤᱫ ᱵᱤᱜᱷᱟᱹ ᱵᱟᱨ ᱵᱤᱜᱷᱟᱹ ᱠᱟᱛᱮ ᱠᱚ ᱪᱟᱥ ᱠᱟᱜ-ᱟ
ᱟᱞᱮ ᱥᱮᱫ ᱞᱟᱹᱭ ᱞᱮᱠᱷᱟᱱ ᱜᱚᱢᱠᱮ ᱥᱚᱵᱡᱤ ᱠᱚᱫᱚ ᱫᱚ ᱵᱟᱝ ᱦᱩᱭᱩᱜ-ᱟ ᱳᱭ ᱵᱮᱸᱜᱟᱲ ᱵᱷᱤᱰᱤ ᱟᱠᱚ ᱞᱟᱹᱜᱤᱫ ᱱᱤᱡᱮᱨ ᱞᱟᱹᱜᱤᱫ ᱡᱚᱢ ᱧᱩ ᱞᱟᱹᱜᱤᱫ ᱠᱚ ᱪᱟᱥᱟ ᱟᱨ ᱚᱱᱠᱟ ᱫᱚ ᱵᱟᱡᱟᱨ ᱨᱮ ᱟᱹᱠᱷᱨᱤᱧ ᱞᱟᱹᱜᱤᱫ ᱫᱚ ᱚᱱᱠᱟ ᱫᱚ ᱟᱹᱰᱤ ᱠᱚᱢ ᱦᱩᱭ ᱫᱚ ᱦᱩᱭᱩᱜ ᱜᱮᱭᱟ ᱛᱚ ᱪᱟᱥ ᱦᱚᱲ ᱦᱚᱸ ᱱᱚᱝᱠᱟ ᱠᱟᱹᱢᱤ ᱠᱚ ᱪᱟᱞᱟᱜ-ᱟ ᱥᱮ ᱱᱚᱝᱠᱟ ᱚᱱᱟ ᱦᱩᱲᱩ ᱠᱚ ᱨᱚᱦᱚᱭᱟ ᱛᱚ ᱚᱱᱟ ᱫᱚ ᱟᱹᱰᱤ ᱠᱚᱢ ᱞᱮᱠᱷᱟᱱ ᱪᱟᱥ ᱡᱤᱱᱤᱥ ᱫᱚ ᱡᱟᱦᱟᱸ ᱤᱭᱟᱹ ᱡᱚᱢᱟᱜ ᱡᱤᱱᱤᱥ ᱠᱚ ᱥᱚᱵᱡᱤ ᱠᱚ
ᱢᱟᱱᱮ ᱡᱤᱨᱟᱹ ᱠᱚ ᱠᱚ ᱨᱚᱦᱚᱭᱟ ᱚᱱᱟ ᱵᱮᱠᱛᱤᱜᱚᱛᱚ ᱚᱲᱟᱜ ᱩᱛᱩ ᱞᱟᱹᱜᱤᱫ ᱾ ᱥᱮᱪᱮᱫ ᱾
ᱦᱩᱸ ᱦᱩᱸ ᱦᱩᱸ ᱾ ᱦᱮᱸ ᱤᱱᱟᱹᱜᱮ ᱾
ᱟᱞᱮᱥᱮᱱ ᱫᱚ ᱡᱟ ᱠᱚ ᱪᱟᱥ ᱮᱫᱟ ᱡᱷᱚᱛᱚ ᱜᱮ ᱟᱠᱷᱨᱤᱧ ᱠᱷᱟᱹᱛᱤᱨ ᱜᱮ ᱵᱮᱯᱥᱟ ᱠᱷᱟᱹᱛᱤᱨ
ᱟᱞᱮ ᱱᱚᱛᱮ ᱫᱚ ᱵᱮᱥᱤ
ᱵᱮᱯᱥᱟ ᱠᱷᱟᱹᱛᱤᱨ ᱜᱮᱠᱚ ᱪᱟᱥ ᱮᱫᱟ ᱠᱟᱛᱷᱟ ᱞᱟᱹᱭ ᱛᱮ ᱥᱟᱹᱨᱤ ᱠᱟᱛᱷᱟ ᱞᱟᱹᱭ ᱛᱮᱫᱚ ᱱᱮᱛᱟᱨᱟᱜ ᱯᱚᱨᱤᱥᱛᱤᱛᱷᱤ ᱮᱢᱚᱱ ᱛᱮᱭᱟᱨ ᱟᱠᱟᱱᱟ ᱟᱸ ᱢᱟᱱᱮ ᱪᱮᱫ ᱪᱮᱫ ᱠᱚ ᱞᱟᱹᱭᱟ ᱦᱚᱲᱟᱜ ᱠᱟᱹᱢᱤ ᱠᱷᱚᱱ ᱚᱲᱟᱜ ᱨᱮᱜᱮ ᱪᱟᱥ ᱞᱮᱠᱷᱟᱱ ᱟᱹᱰᱤ ᱱᱟᱯᱟᱭᱟ ᱱᱤᱡᱮᱨ ᱡᱟᱭᱜᱟ ᱨᱮ ᱪᱮᱫ
ᱱᱤᱡᱮᱨᱟᱜ ᱡᱟᱭᱜᱟ ᱨᱮ ᱪᱟᱥ ᱞᱮᱠᱷᱟᱱ ᱱᱤᱡᱮᱨ ᱥᱟᱫᱷᱤᱱ ᱨᱮ ᱵᱤᱱ ᱛᱟᱦᱮᱸᱱᱟ ᱱᱤᱡᱮᱨ ᱥᱟᱫᱷᱤᱱ ᱨᱮ ᱵᱤᱱ ᱛᱟᱦᱮᱸᱱᱟ ᱟᱨ ᱚᱲᱟᱜ ᱨᱮᱜᱮ ᱦᱩᱭᱩᱜ-ᱟ ᱚᱲᱟᱜ ᱢᱩᱞᱤᱭᱟᱹ ᱵᱟᱝ ᱠᱟᱹᱢᱤ ᱦᱩᱭᱩᱜ-ᱟ
ᱦᱮᱸ ᱦᱮᱸ ᱦᱮᱸ
ᱟᱨ ᱚᱲᱟᱜ
ᱧᱮᱞ ᱫᱚᱞᱮᱧ ᱧᱮᱞ ᱟᱠᱟᱫ ᱠᱚᱣᱟ ᱱᱤᱡᱮᱨ ᱞᱟᱹᱜᱤᱫ ᱜᱮ ᱠᱚᱠᱚ ᱠᱚᱨᱟᱣᱟ ᱟᱞᱮ ᱥᱮᱫ ᱫᱚ
ᱚᱸ
ᱡᱮᱢᱚᱱ ᱱᱤᱡᱮᱨᱟᱜ ᱚᱲᱟᱜ ᱨᱮ ᱡᱮᱢᱚᱱ ᱥᱚᱵᱡᱤ ᱠᱚ ᱟᱞᱚ ᱠᱤᱨᱤᱧ ᱦᱩᱭᱩᱜ ᱢᱟ ᱚᱲᱟᱜ ᱠᱚᱨᱮ
ᱛᱳ ᱜᱚᱢᱠᱮ ᱛᱟᱨᱯᱚᱨ ᱤᱱᱟᱹ ᱠᱚ ᱪᱷᱟᱲᱟ ᱫᱚ ᱚᱞᱚᱜ ᱯᱟᱲᱦᱟᱜ ᱡᱤᱭᱚᱱ ᱫᱚ ᱥᱴᱳᱯ ᱢᱟᱱᱮ ᱵᱚᱱᱫᱚ ᱦᱟᱛᱟᱲ ᱦᱩᱭ ᱠᱟᱱᱟ ᱥᱮ ᱛᱟᱦᱮᱸ ᱠᱟᱱᱟ ᱥᱮ ᱢᱩᱪᱟᱹᱫ ᱮᱱᱟ
ᱚᱞᱚᱜ ᱯᱟᱲᱦᱟᱣ ᱫᱩ ᱦᱟᱡᱟᱨ ᱠᱩᱲᱤ ᱨᱮ ᱜᱨᱮᱡᱩᱭᱮᱥᱚᱱ ᱠᱚᱢᱯᱞᱤᱴ ᱟᱠᱟᱱᱟ ᱛᱟᱦᱚᱞᱤᱧ ᱵᱚᱱᱫᱚ ᱟᱠᱟᱫ-ᱟ ᱫᱩ ᱦᱟᱡᱟᱨ ᱠᱩᱲᱤ ᱨᱮ ᱜᱨᱮᱡᱩᱭᱮᱥᱚᱱ ᱠᱚᱢᱯᱞᱤᱴ ᱟᱠᱟᱱᱟ ᱛᱟᱨᱯᱚᱨᱮ ᱫᱚ ᱚᱞᱚᱜ ᱯᱟᱲᱦᱟᱣ ᱤᱭᱟᱹ ᱛᱮ ᱵᱚᱱᱫᱚ ᱦᱩᱭ ᱟᱠᱟᱱᱟ ᱟᱫᱚ ᱚᱲᱟᱜ ᱠᱚ ᱨᱮᱱᱟᱜ ᱟᱨᱛᱷᱤᱠ ᱚᱵᱚᱥᱛᱷᱟ ᱩᱱᱟᱹᱜ ᱴᱟ ᱵᱟᱝ ᱱᱟᱯᱟᱭᱟ ᱟᱨ ᱚᱞᱚᱜ ᱯᱟᱲᱦᱟᱣ ᱠᱚᱨᱛᱮ ᱜᱮᱞᱮ ᱟᱹᱰᱤ ᱜᱟᱱ ᱜᱮ ᱴᱟᱠᱟ ᱠᱟᱣᱰᱤ ᱨᱮᱱᱟᱜ ᱦᱚᱸ ᱵᱮᱯᱟᱨ ᱢᱮᱱᱟᱜ-ᱟ
ᱦᱮᱸ ᱱᱤᱭᱚᱢᱟ ᱞᱟᱹᱭ ᱞᱮᱠᱷᱟᱱ ᱜᱚᱢᱠᱮ ᱟᱹᱞᱤᱧ ᱫᱚ ᱱᱤᱭᱟᱹ ᱜᱮᱞᱤᱧ ᱚᱥᱩᱵᱤᱫᱷᱟ ᱞᱤᱧ ᱵᱩᱡᱷᱟᱹᱣᱟ ᱚᱞᱚᱜ ᱯᱟᱲᱦᱟᱣ ᱡᱟᱦᱟᱸ ᱚᱱᱠᱟ ᱠᱟᱹᱣᱰᱤ ᱠᱚ ᱞᱟᱜᱟᱜ-ᱟ ᱯᱩᱭᱥᱟᱹ ᱠᱚ ᱞᱟᱜᱟᱜ-ᱟ ᱟᱨ ᱱᱮᱝᱠᱟ ᱴᱷᱤᱠ ᱢᱚᱛᱚ ᱡᱟᱦᱟᱸ ᱮᱰᱢᱤᱥᱚᱱ ᱠᱚᱨᱮ ᱞᱟᱜᱟᱜ ᱜᱮ ᱡᱚᱠᱷᱚᱱ ᱞᱟᱯᱷᱟᱝ ᱥᱮ ᱥᱮᱫ ᱮᱢ ᱪᱟᱞᱟᱜ-ᱟ ᱟᱨ ᱚᱱᱛᱮ ᱪᱟᱞᱟᱜ ᱞᱟᱹᱜᱤᱫ ᱢᱟ ᱵᱮᱥᱤᱨ ᱵᱷᱟᱜᱽ ᱯᱩᱭᱥᱟᱹ ᱵᱟᱢ ᱮᱢ ᱞᱮᱠᱷᱟᱱ ᱵᱟᱢ ᱪᱤᱫᱟ ᱡᱟᱦᱟᱱᱟᱜ ᱜᱮ ᱵᱟᱢ ᱪᱤᱠᱟᱹ ᱚᱸᱰᱮ ᱜᱮ ᱯᱨᱚᱵᱽᱞᱮᱢ ᱫᱚᱧ ᱧᱮᱞ ᱠᱟᱫᱟ ᱛᱚ
ᱱᱚᱣᱟ ᱫᱚ ᱮ ᱵᱮᱥᱤᱨ ᱵᱷᱟᱜᱽ ᱫᱚ ᱯᱨᱚᱵᱽᱞᱮᱢ ᱫᱚ ᱟᱵᱚ ᱦᱚᱲ ᱠᱚ ᱠᱷᱮᱛ ᱨᱮᱜᱮ ᱦᱩᱭᱩᱜ ᱠᱟᱱᱟ ᱢᱟᱱᱮ ᱤᱧᱟᱜ ᱱᱤᱡᱮᱨᱟᱜ ᱫᱷᱟᱨᱚᱱᱟ ᱫᱚ ᱡᱮᱛᱮᱧ ᱞᱟᱹᱭᱟ ᱡᱮ ᱮᱴᱟᱜ ᱠᱚᱫᱚ ᱟᱹᱰᱤ ᱞᱚᱜᱚᱱ ᱠᱚ ᱞᱟᱦᱟ ᱤᱫᱤᱜ ᱠᱟᱱᱟ ᱢᱟᱱᱮ ᱚᱠᱚᱭ ᱯᱟᱲᱦᱟᱣ ᱥᱟᱱᱟᱭᱮᱫ ᱠᱚᱣᱟ ᱩᱝᱠᱩᱣᱟᱜ ᱫᱚ ᱠᱟᱹᱣᱰᱤ ᱨᱮᱱᱟᱜ ᱚᱵᱷᱟᱵᱽ ᱢᱮᱱᱟᱜᱼᱟ᱾ ᱟᱨ ᱚᱠᱚᱭ ᱚᱲᱟᱜ ᱦᱚᱲ ᱯᱟᱲᱦᱟᱣ ᱠᱚ ᱵᱷᱮᱡᱟᱭᱮᱫ ᱠᱚᱣᱟ ᱠᱟᱹᱣᱰᱤ ᱨᱮᱱᱟᱜ ᱚᱵᱷᱟᱵᱽ ᱵᱟᱹᱱᱩᱜᱼᱟ ᱩᱝᱠᱩ ᱫᱚ ᱯᱟᱲᱦᱟᱣ ᱵᱟᱝ ᱥᱟᱱᱟᱭᱮᱫ
ᱦᱮᱸ ᱮᱠᱫᱚᱢ ᱥᱟᱹᱨᱤ ᱠᱟᱛᱷᱟ ᱵᱮᱱ ᱞᱟᱹᱭ ᱠᱮᱫᱟ ᱧᱮᱞ ᱫᱚᱞᱤᱧ ᱧᱮᱞ ᱟᱠᱟᱫ ᱠᱚᱜᱮᱭᱟ ᱢᱮᱱᱟᱜ ᱫᱚ ᱢᱮᱱᱟᱜ ᱠᱚᱜᱮᱭᱟ ᱟᱹᱞᱤᱧ ᱦᱚᱸ ᱢᱮᱱᱟᱜ ᱞᱤᱧᱟ ᱚᱱᱟᱨᱮ ᱠᱤᱱᱛᱩ ᱱᱚᱝᱠᱟ ᱜᱟᱛᱮ ᱠᱚᱲᱟᱨᱤᱧ ᱧᱮᱞ ᱟᱠᱟᱜ ᱠᱚᱣᱟ ᱱᱚᱝᱠᱟ ᱡᱟᱦᱟᱸᱭ ᱤᱧᱨᱮᱱ ᱜᱟᱛᱮ ᱠᱚᱲᱟ ᱢᱮᱱᱟᱜ ᱠᱚ ᱞᱟᱹᱭᱟ ᱠᱩ ᱡᱮ ᱯᱩᱭᱥᱟᱹ ᱵᱟᱹᱱ ᱢᱟᱱᱮ ᱯᱟᱲᱦᱟᱣ ᱫᱚ ᱢᱚᱱᱮᱧ ᱠᱟᱱᱟ ᱠᱤᱱᱛᱩ ᱯᱩᱭᱥᱟᱹ ᱵᱟᱹᱱᱩᱜ-ᱟ ᱪᱮᱫ ᱤᱧ ᱪᱤᱠᱟᱹᱭᱟ ᱟᱨ ᱡᱟᱦᱟᱸᱭ ᱯᱩᱭᱥᱟᱹ ᱢᱮᱱᱟᱜ ᱛᱟᱭᱟ ᱩᱱᱤ ᱫᱚ ᱵᱟᱭ ᱯᱟᱲᱦᱟᱜ-ᱟ ᱞᱟᱹᱭᱟᱭ ᱟᱨᱮ ᱯᱟᱲᱦᱟᱜ ᱠᱟᱱ ᱜᱮᱭᱟᱹᱧ ᱛᱚ ᱱᱚᱜᱚ-ᱱᱚᱝᱠᱟ ᱡᱟᱦᱟᱸᱭ ᱫᱚ ᱦᱚᱲ ᱫᱚ ᱪᱮᱫ ᱢᱮᱱᱟᱠᱚ ᱜᱟᱛᱮ ᱠᱚᱲᱟ ᱜᱮ ᱥᱮ ᱵᱚᱭᱦᱟ ᱠᱚ ᱢᱮᱱᱟᱜ ᱠᱚᱣᱟ ᱛᱚ ᱩᱝᱠᱩ ᱦᱚᱸ ᱟᱹᱞᱤᱧ ᱫᱚᱞᱤᱧ ᱢᱮᱛᱟ ᱠᱚᱜᱮᱭᱟ ᱠᱤᱱᱛᱩ ᱵᱟᱠᱚ ᱞᱟᱹᱭᱟ ᱡᱟᱦᱟᱸᱭ ᱯᱟᱲᱦᱟᱜ ᱠᱟᱱᱟᱭ ᱱᱤᱡᱮ ᱚᱠᱚᱭ ᱫᱚ ᱱᱤᱡᱮ ᱱᱤᱡᱮ ᱞᱮᱠᱟ ᱡᱚᱛᱚ ᱦᱚᱲ ᱫᱚ ᱵᱟᱹᱵᱚ ᱥᱚᱢᱟᱱᱟ ᱥᱮ ᱥᱚᱢᱟᱱ ᱡᱚᱛᱚ ᱦᱚᱲ ᱠᱚ ᱛᱟᱦᱮᱱᱟ ᱡᱚᱠᱷᱚᱱ ᱴᱷᱤᱠ ᱠᱚ ᱡᱩᱢᱤᱫᱚᱜᱼᱟ᱾ ᱵᱩᱡᱷᱟᱹᱣᱟᱭ ᱚᱱ ᱱᱤᱭᱟᱹ ᱜᱮᱛᱚ ᱵᱟᱹᱱᱩᱜᱼᱟ
ᱟᱫᱚ ᱠᱟᱛᱷᱟ ᱦᱩᱭᱩᱜ ᱠᱟᱱᱟ ᱚᱠᱚᱭ ᱚᱠᱟ ᱞᱮᱠᱟ ᱡᱮᱡᱟᱨᱟᱜ ᱪᱤᱱᱛᱟᱹ ᱫᱷᱟᱨᱟ ᱢᱟ ᱥᱚᱢᱟᱱ ᱵᱟᱝ ᱟ ᱥᱮ ᱚᱠᱚᱭᱟᱜ ᱪᱤᱱᱛᱟᱹ ᱫᱷᱟᱨᱟ ᱚᱠᱟ ᱞᱮᱠᱟ? ᱚᱠᱚᱭᱟᱜ ᱪᱤᱱᱛᱟᱹ ᱫᱷᱟᱨᱟ ᱚᱠᱟ ᱞᱮᱠᱟ ᱩᱱᱤ ᱫᱚ ᱵᱮᱠᱛᱤᱜᱚᱛᱚ ᱞᱮᱠᱟᱛᱮ ᱪᱟᱞᱟᱜᱼᱟ ᱥᱮ ᱠᱤᱱᱛᱩ ᱯᱟᱲᱦᱟᱣ ᱞᱮᱠᱟ ᱫᱚ ᱨᱟᱹᱥᱠᱟᱹ ᱵᱟᱹᱱᱩᱜ ᱟᱱᱟ ᱡᱟᱦᱟᱸ ᱠᱤᱪᱷᱩ ᱮᱴᱟᱜ ᱨᱮᱫᱚ
ᱮᱠᱫᱚᱢ ᱮᱠ
ᱯᱟᱲᱦᱟᱣ ᱡᱤᱭᱚᱱ ᱫᱚ ᱢᱤᱫ ᱫᱷᱟᱣ ᱜᱮ ᱧᱟᱢᱚᱜᱼᱟ᱾
ᱢᱤᱫ ᱫᱷᱟᱣ ᱜᱮ ᱧᱟᱢᱚᱜᱼᱟ᱾
ᱦᱮᱸ ᱱᱚᱜᱼᱚ ᱱᱤᱭᱟᱹ ᱡᱩᱫᱤ ᱜᱩᱱᱟᱹᱱ ᱪᱤᱱᱛᱟᱹ ᱠᱟᱛᱮᱜ ᱠᱚ ᱡᱩᱫᱤ ᱠᱚ ᱞᱟᱦᱟ ᱠᱚᱜᱼᱟ ᱛᱟᱦᱞᱮ ᱱᱟᱯᱟᱭ ᱠᱚᱜᱼᱟ ᱤᱧᱤᱧ ᱞᱟᱹᱭ ᱠᱮᱭᱟ ᱛᱚ ᱱᱚᱜᱼᱚᱭ ᱱᱤᱡᱮᱨᱟᱜ ᱞᱟᱭᱤᱯᱷ ᱨᱮ ᱡᱮ ᱞᱟᱦᱟᱛᱮ ᱢᱟᱱᱮ ᱦᱟᱯᱮᱱ ᱫᱤᱱ ᱨᱮ ᱥᱮ ᱦᱩᱭᱩᱜ ᱛᱤᱧ ᱢᱟ ᱱᱟᱯᱟᱭᱚᱜ ᱚᱱᱟ ᱛᱚ ᱵᱟᱠᱚ ᱚᱱᱟ ᱫᱚ ᱢᱮᱱᱟᱜ ᱜᱮᱭᱟ ᱵᱚᱞᱮ ᱱᱚᱜᱼᱚ ᱱᱟ ᱫᱚ ᱢᱮᱱᱟᱜ ᱜᱮᱭᱟ ᱛᱳ ᱟᱯᱮ ᱥᱮᱜ ᱠᱤ ᱚᱝᱠᱟ ᱢᱮᱱᱟᱜ ᱠᱚᱣᱟ ᱜᱚᱝᱠᱮ ᱡᱮ ᱢᱟᱱᱮ ᱡᱟᱹᱥᱛᱤ ᱢᱮᱱᱟᱜ ᱠᱚᱣᱟ ᱥᱮ ᱠᱚᱢ ᱧᱚᱜ ᱢᱟᱱᱮ ᱱᱚᱜᱼᱚ ᱱᱤᱭᱟᱹ ᱟᱠᱚᱣᱟᱜ ᱞᱟᱭᱤᱯᱷ ᱨᱮ ᱡᱤᱭᱚᱱ ᱞᱟᱦᱟᱛᱮ ᱱᱟᱯᱟᱭ ᱪᱟᱞᱟᱜ ᱢᱟ ᱟᱵᱚᱣᱟᱜ ᱯᱟᱲᱦᱟᱜ ᱞᱟᱹᱜᱤᱫ
ᱩᱸ ᱟᱞᱮ ᱥᱮᱱ ᱫᱚ ᱵᱮᱥᱤᱨ ᱵᱷᱟᱜ ᱜᱮ ᱢᱮᱱᱟᱜ ᱠᱚᱣᱟ ᱢᱟᱫᱽᱫᱷᱚᱢᱤᱠ ᱮᱢ ᱠᱟᱛᱮ ᱠᱚ ᱵᱚᱱᱫᱚ ᱠᱟᱜ - ᱟ
ᱦᱮᱸ ᱱᱚᱝᱠᱟ ᱜᱤᱧ ᱧᱮᱞ ᱟᱠᱟᱫᱟ ᱟᱞᱮ ᱥᱮᱜ ᱦᱚᱸ ᱱᱚᱝᱠᱟ ᱢᱟᱫᱽᱫᱷᱚᱢᱤᱠ ᱮᱢ ᱠᱟᱛᱮ ᱠᱚ ᱵᱚᱱᱫᱚ ᱟᱠᱟᱫᱟ ᱚᱠᱚᱭ ᱫᱚ ᱮᱪ ᱮᱥ ᱮᱢ ᱠᱟᱛᱮᱜ ᱵᱚᱱᱫᱚ ᱟᱠᱟᱫᱟᱭ
ᱟᱞᱮ ᱥᱮᱱ ᱟᱞᱮ ᱢᱟᱱᱮ
ᱠᱟᱹᱣᱰᱤ ᱜᱮ
ᱟᱞᱮ ᱟᱹᱛᱩ ᱨᱮᱧ ᱧᱮᱞ ᱟᱠᱟᱫᱼᱟ ᱩᱸᱜ ᱠᱟᱹᱣᱰᱤ ᱫᱤᱠ ᱫᱤᱭᱮ ᱫᱚ ᱵᱟᱝ ᱮᱸ ᱵᱟᱥᱛᱚᱵ ᱨᱮ ᱡᱟᱦᱟᱸᱭ ᱠᱚᱠᱚ ᱛᱟᱦᱮᱸ ᱠᱟᱱ ᱛᱟᱠᱚᱣᱟ ᱚᱨᱛᱷᱚ ᱠᱚ ᱵᱷᱟᱜᱤ ᱞᱮᱠᱟ ᱩᱝᱠᱩ ᱫᱚ ᱚᱲᱟᱜ ᱨᱮᱱᱟᱜ ᱯᱚᱨᱤᱥᱛᱷᱤᱛᱤ ᱧᱮᱞ ᱛᱮᱠᱚ ᱵᱚᱱᱫᱚ ᱟᱠᱟᱜᱼᱟ᱾ ᱠᱟᱹᱣᱰᱤ ᱠᱚᱫᱚ ᱢᱮᱱᱟᱜᱼᱟ ᱞᱟᱹᱭᱟ ᱠᱚ ᱦᱮᱸ ᱱᱚᱝᱠᱟ ᱚᱲᱟᱜ ᱠᱚ ᱨᱟᱹᱯᱩᱫ ᱨᱟᱹᱯᱩᱫ ᱚᱲᱟᱜ ᱠᱟᱱᱟ ᱯᱟᱲᱦᱟᱜ ᱟᱹᱧ ᱚᱲᱟᱜ ᱦᱚᱸ ᱴᱷᱤᱠ ᱴᱷᱟᱠ ᱵᱟᱹᱱᱩᱜ ᱟᱱᱟ ᱛᱟᱦᱞᱮ ᱚᱲᱟᱜ ᱠᱟᱹᱡ ᱴᱷᱤᱠ ᱦᱩᱭ ᱞᱮᱱᱜᱮ ᱛᱟᱦᱚᱞᱮ ᱚᱲᱟᱜ ᱫᱩᱣᱟᱹᱨ ᱴᱷᱤᱠ ᱠᱚᱨᱛᱮ ᱜᱮᱞᱮ ᱯᱟᱲᱦᱟᱣ ᱛᱮᱫᱚ ᱵᱚᱱᱫᱚ ᱠᱮᱜᱼᱟ ᱠᱚ᱾ ᱟᱫᱚ ᱵᱚᱱᱫᱚᱭᱱᱟ ᱪᱟᱵᱟᱭᱱᱟ ᱟᱫᱚ ᱤᱧᱟᱹᱜ ᱫᱚ ᱢᱚᱱᱮ ᱵᱷᱟᱵ ᱛᱟᱦᱮᱸ ᱠᱟᱱᱟ ᱞᱮ ᱚᱲᱟᱜ ᱫᱚ ᱨᱟᱹᱯᱩᱫᱚᱜ ᱨᱮᱦᱚᱸ ᱡᱟᱦᱟᱜᱮᱱ ᱜᱮ ᱯᱟᱲᱦᱟᱣ ᱫᱚ ᱢᱟᱲᱟᱝ ᱠᱚᱢᱯᱞᱤᱴ ᱦᱩᱭᱩᱜᱼᱟ ᱪᱮᱛᱟᱛᱮ ᱚᱲᱟᱜ ᱨᱟᱹᱯᱩᱫ ᱚᱲᱟᱜ ᱫᱚ ᱪᱤᱠᱟᱭ ᱟᱢ ᱟᱫᱚ ᱚᱱᱟ ᱚᱱᱩᱥᱟᱨᱤ ᱫᱚ ᱚᱵᱷᱟᱵ ᱠᱟᱛᱮ ᱨᱮ ᱡᱟᱦᱟᱸ ᱠᱚ ᱛᱟᱦᱮᱱ ᱠᱟᱱᱟ ᱢᱟᱱᱮ ᱦᱮ ᱞᱚᱠᱰᱟᱣᱩᱱ ᱵᱟᱡᱟᱨ ᱨᱮ ᱜᱮᱨᱡᱩᱥᱮᱱ ᱵᱟᱝᱟ ᱮᱢ ᱛᱮᱜᱮ ᱦᱩᱭᱩᱜ-ᱟ ᱱᱤᱭᱟᱹ ᱡᱩᱫᱤ ᱵᱟᱝ ᱮᱢ ᱜᱟᱱᱚᱜ-ᱟ ᱛᱟᱦᱚᱞᱮ ᱵᱮᱠᱟᱨ ᱠᱚᱞᱮᱡᱽ ᱨᱮ ᱵᱷᱚᱨᱛᱤ ᱠᱟᱛᱮ ᱯᱮ ᱥᱮᱨᱢᱟ ᱫᱤᱱ ᱜᱮ ᱞᱮᱯᱥ ᱛᱮᱜᱮ ᱪᱟᱞᱟᱜ-ᱟ
ᱦᱮᱸ ᱮᱠᱫᱚᱢ ᱮᱠᱫᱚᱢ ᱮᱠᱫᱚᱢ ᱱᱤᱭᱟᱹ ᱫᱚ ᱯᱮ ᱥᱮᱨᱢᱟ ᱛᱮᱜᱮ ᱧᱮᱞ ᱧᱮᱞ ᱛᱮᱜᱮ ᱯᱟᱨᱚᱢᱚᱜ-ᱟ
ᱦᱳᱭ ᱟᱫᱚ ᱡᱟᱦᱟᱸᱱ ᱡᱤᱱᱤᱥ ᱨᱮᱵᱤᱱ ᱵᱷᱚᱛᱛᱤᱟᱜᱼᱟ ᱚᱱᱟ ᱡᱩᱫᱤ ᱵᱟᱵᱤᱱ ᱠᱚᱯᱞᱤᱴᱟ ᱠᱚᱞᱮᱡ ᱨᱮ ᱯᱷᱟᱥᱴ ᱤᱭᱟᱨ ᱨᱮ ᱵᱷᱚᱨᱛᱤ ᱠᱟᱛᱮᱫ ᱵᱟᱨᱥᱤᱧ ᱜᱟᱱ ᱪᱟᱞᱟᱣ ᱠᱟᱛᱮ ᱵᱚᱱᱫᱚ ᱞᱮᱠᱷᱟᱱ ᱫᱚ ᱠᱚᱞᱮᱡ ᱨᱤᱧ ᱯᱟᱲᱦᱟᱣ ᱞᱮᱱᱟ ᱞᱟᱹᱭ ᱠᱷᱚᱱ ᱫᱚ ᱵᱟᱝ ᱞᱟᱹᱭ ᱜᱮ ᱟᱹᱰᱤ ᱱᱟᱯᱟᱭᱟ
ᱦᱮᱸ ᱮᱠᱫᱚᱢ ᱮᱠᱫᱚᱢ ᱮᱠᱫᱚᱢ ᱦᱮᱸ ᱛᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ
ᱠᱚᱞᱮᱡᱽ ᱨᱮ ᱰᱤᱜᱽᱨᱤ ᱜᱮ ᱵᱟᱹᱱᱩᱜᱼᱟᱱ ᱛᱟᱵᱮᱱᱟ ᱦᱟᱸᱜ
ᱦᱮᱸ ᱡᱚᱠᱷᱚᱱ ᱟᱵᱮᱱ ᱡᱩᱫᱤ ᱵᱮᱱ ᱜᱚᱴᱟᱣ ᱟᱠᱷᱟᱱ ᱢᱩᱪᱟᱹᱫ ᱫᱷᱟᱹᱵᱤᱡ ᱠᱚᱨᱟᱣ ᱵᱮᱱ ᱵᱟᱝᱠᱷᱟᱱ ᱫᱚ ᱚᱱᱟᱨᱮ ᱴᱟᱭᱤᱢ ᱵᱟᱝ ᱱᱚᱥᱴᱚ ᱠᱟᱛᱮᱫ ᱢᱤᱫᱴᱮᱱ ᱮᱴᱟᱜ ᱨᱮ ᱵᱷᱟᱜᱤ ᱡᱟᱢᱟᱭ ᱢᱟᱱᱮ ᱡᱟᱭᱜᱟ ᱨᱮᱵᱮᱱ ᱛᱟᱦᱮᱸ ᱞᱮᱠᱷᱟᱱ ᱠᱟᱹᱢᱤ ᱞᱮᱠᱷᱟᱱ ᱵᱚᱨᱪᱚᱝ ᱚᱱᱟᱨᱮ ᱟᱨᱦᱚᱸ ᱱᱟᱯᱟᱭᱚᱜ-ᱟ ᱱᱚᱝᱠᱟ ᱠᱟᱛᱮᱜ ᱜᱮ ᱟᱞᱮ ᱟᱛᱩ ᱨᱮᱱ ᱠᱤᱪᱷᱩ ᱢᱮᱱᱟᱜ ᱠᱚᱣᱟ ᱠᱩ ᱞᱟᱹᱭ ᱠᱮᱫᱟ ᱦᱮᱸ ᱟᱫᱚ ᱤᱧ ᱦᱚᱧ ᱢᱮᱛᱟ ᱠᱚᱣᱟ ᱤᱧᱦᱚᱸ ᱱᱤᱭᱟᱹ ᱨᱮᱦᱚ ᱢᱤᱱᱟᱹᱧ ᱜᱮᱭᱟ ᱥᱮᱞᱮᱫ ᱨᱮ ᱡᱮ ᱵᱟᱝᱟ ᱟᱯᱮ ᱯᱮ ᱞᱟᱹᱭ ᱠᱮᱫᱟ ᱡᱮ ᱤᱧ ᱫᱚ ᱵᱟᱝ ᱛᱚ ᱫᱚᱨᱠᱟᱨ ᱠᱟᱱ ᱜᱮᱭᱟ ᱤᱧ ᱫᱚ ᱵᱟᱹᱧ ᱢᱮᱱᱟ ᱡᱮ ᱱᱤᱭᱟᱹ ᱨᱮᱜᱮ ᱱᱚᱥᱴᱚᱭ ᱛᱟᱯᱮ ᱛᱟᱭᱚᱢ ᱫᱚ ᱡᱮᱢᱚᱱ ᱚᱠᱟᱥᱮ ᱟᱯᱮᱭᱟᱜ ᱱᱟᱯᱟᱭ ᱞᱟᱦᱟ ᱥᱮᱫ ᱪᱟᱞᱟ ᱢᱟ ᱱᱤᱭᱟᱹ ᱜᱮ ᱟᱹᱰᱤ ᱱᱟᱯᱟᱭ ᱠᱟᱛᱷᱟ ᱯᱮ ᱢᱟᱱᱮ ᱧᱟᱢ ᱠᱟᱫᱟ ᱡᱮ ᱢᱚᱱᱮᱨᱮ ᱵᱟᱝᱟ ᱱᱤᱝᱠᱟ ᱠᱚᱨᱟᱣ ᱞᱮ ᱞᱟᱹᱭᱫᱟ
ᱦᱩᱸ ᱟᱫᱚ ᱵᱟᱠᱚ ᱵᱩᱡᱷᱟᱹᱣ ᱠᱷᱟᱱ ᱫᱚ ᱠᱚᱨᱟᱨ ᱠᱤᱪᱷᱩ ᱵᱟᱹᱱᱩᱜ ᱟᱱᱟ ᱛᱚ ᱡᱮᱴᱩᱠᱩ ᱵᱟᱲᱟᱭᱟ ᱩᱱᱴᱩᱠᱩ ᱞᱟᱹᱭᱟ ᱠᱚ ᱦᱩᱭᱩᱜᱼᱟ
ᱛᱚᱦ ᱜᱚᱢᱠᱮ ᱞᱟᱹᱭᱟ ᱞᱤᱧ ᱚᱠᱛᱚ ᱦᱚᱸ ᱦᱩᱭ ᱤᱫᱤᱭ ᱱᱟ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱛᱚ ᱱᱤᱝᱠᱟ ᱜᱮ ᱥᱟᱹᱜᱩᱱ ᱧᱤᱫᱟᱹ ᱜᱚᱝᱠᱮ
ᱦᱩ. ᱼᱼ